ᱟᱸᱡᱚᱢᱚᱼᱜ ᱠᱟᱱᱟ, ᱯᱩᱥᱴᱟᱹᱣ ᱥᱟᱹᱦᱤᱡ ᱨᱚᱲ?
ᱦᱳᱭ, ᱦᱳᱭ ᱟᱸᱡᱚᱢᱚᱼᱜ ᱠᱟᱱᱟ᱾ ᱟᱹᱞᱤᱧᱟᱜ ᱵᱮᱱ ᱟᱸᱡᱚᱢᱮᱫ-ᱟ?
ᱦᱮᱸ ᱟᱸᱡᱚᱢᱮᱟᱞᱤᱧ᱾
ᱮᱸ ᱟᱪᱪᱷᱟ ᱜᱚᱝᱠᱮ ᱛᱟᱦᱞᱮ ᱵᱚᱸᱜᱟ ᱵᱩᱨᱩ ᱚᱲᱟᱜ ᱠᱚᱨᱮ ᱫᱚ, ᱵᱚᱸᱜᱟ ᱵᱩᱨᱩ ᱠᱚ ᱦᱩᱭ ᱵᱟᱲᱟᱜ ᱜᱮᱭᱟ, ᱥᱮ ᱵᱟᱝ?
ᱦᱮᱸ ᱦᱩᱭ ᱵᱟᱲᱟᱜ ᱜᱮᱭᱟ ᱾ᱱᱚᱝᱠᱟ ᱟᱵᱚᱣᱟ-ᱜ ᱢᱟ ᱾ᱡᱟᱸᱦᱮᱨ ᱛᱷᱟᱱ ᱢᱟᱹᱡᱷᱤ ᱛᱷᱟᱱ ᱢᱮᱱᱟᱜ ᱜᱮ᱾ ᱦᱩ ᱚᱱᱟ ᱢᱟ ᱢᱮᱱᱟᱜ ᱜᱮᱭᱟ ᱚᱲᱟᱜ ᱨᱮᱱ ᱦᱟᱯᱲᱟᱢ ᱠᱚᱢᱟ ᱢᱮᱱᱟᱜ ᱠᱚᱜᱮ᱾
ᱦᱳᱭ, ᱦᱳᱭ, ᱦᱳᱭ, ᱦᱳᱭ᱾ ᱟᱪᱪᱷᱟ ᱜᱚᱝᱠᱮ, ᱱᱚᱜᱼᱚᱭ ᱟᱵᱚ ᱧᱮᱞᱚᱜ ᱠᱟᱱᱟ ᱾ ᱱᱚᱜᱼᱚᱭ ᱟᱭᱢᱟ ᱚᱲᱟᱜ ᱠᱚᱨᱮ᱾ ᱟᱵ ᱦᱚᱸᱼᱚᱭ ᱚᱱᱟ ᱤᱭᱟᱹ ᱨᱮᱱᱟᱜ ᱥᱤᱢᱮᱱᱴ ᱨᱮᱱᱟᱜ ᱵᱩᱱ, ᱡᱩᱛ ᱮᱫᱟ ᱚᱱᱠᱟ ᱤᱭᱟᱹ ᱞᱮᱠᱟ ᱾ᱚᱲᱟᱜ ᱞᱮᱠᱟ ᱠᱷᱟᱹᱞᱤ ᱛᱷᱟᱱ ᱞᱮᱠᱟ ᱾ᱡᱟᱦᱟᱸ ᱛᱷᱟᱱ ᱠᱚ ᱢᱮᱛᱟᱜ ᱠᱟᱱᱟ ᱾ᱚᱸᱰᱮ ᱛᱩᱞᱥᱤ ᱛᱩᱞᱥᱤ, ᱚᱱᱟ ᱛᱩᱞᱥᱤ ᱫᱟᱨᱮ, ᱡᱟᱦᱟᱸ ᱢᱮᱱᱟᱜᱼᱟ᱾ ᱚᱱᱟ ᱛᱩᱞᱥᱤ ᱫᱟᱨᱮ ᱵᱚᱱ ᱨᱚᱦᱚᱭᱚᱜᱼᱟ᱾ ᱟᱫᱚ ᱟᱯᱮ ᱥᱮᱫ ᱫᱚ, ᱚᱱᱠᱟ ᱠᱚ ᱠᱚᱨᱟᱣ ᱪᱚ ᱠᱚ ᱵᱟᱝ ᱪᱚ?
ᱦᱮᱸ ᱱᱚᱝᱠᱟ ᱨᱟᱪᱟ ᱨᱮ᱾ ᱱᱚᱝᱠᱟ ᱞᱟᱹᱭ ᱦᱚᱪᱚᱭ ᱫᱟᱛᱚ, ᱦᱮᱸ ᱚᱱᱟ ᱠᱚᱼᱫᱚ ᱧᱮᱞ ᱧᱟᱢᱚ-ᱜ ᱜᱮᱭᱟ᱾
ᱚ ᱦᱮᱸ, ᱦᱮᱸ ᱟᱪᱪᱷᱟ ᱛᱟᱦᱚᱞᱮ ᱚᱱᱟ ᱥᱮᱛᱟᱜ ᱨᱮ, ᱡᱟᱦᱟᱸ ᱢᱳᱰᱳᱞᱤ ᱠᱟᱛᱷᱟ? ᱢᱳᱰᱳᱞᱤ, ᱢᱩᱰᱩᱞᱤ ᱪᱚ ᱠᱚ ᱵᱟᱝ ᱪᱚ ᱥᱮᱛᱟ ᱨᱮ?
ᱦᱮᱸ ᱢᱩᱰᱚᱞᱤ ᱜᱮᱭᱟᱞᱮ ᱫᱤᱱᱟᱹᱢ ᱜᱮ ᱟᱞᱮ ᱢᱩᱰᱩᱞᱤᱭᱼᱟ᱾ ᱟᱭᱳ ᱛᱟᱠᱚ ᱟᱭᱳ ᱛᱟᱠᱚ ᱠᱚ ᱢᱩᱰᱩᱞ ᱜᱮᱭᱟ᱾ ᱛᱟ ᱠᱚ ᱢᱟᱹᱭ
ᱚ ᱟᱪᱪᱷᱟ ᱦᱮᱸ, ᱦᱮᱸ ᱟᱪᱪᱷᱟ ᱚᱱᱟ ᱫᱚ ᱚᱱᱠᱟ, ᱠᱚᱲᱟ ᱦᱚᱯᱚᱱ ᱫᱚ ᱡᱟᱹᱱᱤᱡ ᱵᱟᱠᱚ ᱢᱟᱹᱰᱚᱞᱤ ᱵᱟᱲᱟᱭ᱾ ᱛᱟᱵᱚᱱᱟ ᱚᱱᱟ ᱫᱚ-
ᱵᱟᱝ, ᱵᱟᱝ ᱚᱱᱠᱟ ᱞᱮᱠᱟ ᱫᱚ ᱵᱟᱝ ᱧᱮᱞ ᱵᱟᱲᱟᱣ ᱟᱠᱟᱱᱟ᱾ ᱢᱩᱰᱚᱞᱤ ᱫᱚ ᱦᱟᱜ, ᱟᱫᱚ ᱠᱚᱲᱟᱸ ᱦᱚᱯᱚᱱ ᱢᱩᱰᱚᱞᱤ ᱫᱚ ᱫᱚ ᱚᱠᱟ ᱥᱚᱢᱚᱭ ᱧᱮᱞ ᱠᱟᱱᱟ᱾ ᱩᱱ ᱫᱚ ᱦᱟᱱᱟ ᱵᱚᱸᱜᱟ ᱵᱩᱨᱩ ᱠᱚᱨᱮ ᱜᱮ᱾ ᱦᱮᱸ ᱡᱚᱠᱷᱚᱱ ᱠᱚ ᱵᱚᱸᱜᱟ ᱵᱩᱨᱩᱭ-ᱟ᱾ ᱦᱳᱭ ᱩᱱ ᱥᱚᱢᱚᱭ ᱜᱮ, ᱧᱮᱞ ᱧᱟᱢ ᱠᱟᱱᱟ ᱠᱚ ᱦᱚᱯᱚᱱ
ᱟᱪᱪᱷᱟ ᱱᱚᱜᱚᱭ ᱟᱨᱚ ᱦᱟᱸ ᱢᱚᱱᱰᱚᱞᱤ ᱠᱟᱛᱷᱟ ᱞᱤᱧ ᱢᱚᱱᱰᱚᱞ ᱠᱟᱛᱷᱟ ᱞᱮᱠᱟᱛᱮ, ᱟᱨᱚ ᱞᱤᱧ ᱞᱮᱧ ᱠᱩᱞᱤᱭᱮᱫ ᱵᱮᱱᱟ᱾ ᱱᱚᱜᱼᱚᱭ ᱡᱮ ᱢᱚᱱᱰᱚᱞᱤ, ᱢᱩᱚᱱᱰᱚᱞᱤ ᱮᱫ ᱵᱚᱸᱜᱟ ᱵᱩᱨᱩ ᱨᱮᱵᱚᱱ ᱵᱚᱸᱜᱟ ᱵᱩᱨᱩᱜ ᱜᱮᱭᱟ ᱾ ᱦᱮᱸ ᱚᱱᱟ ᱵᱚᱸᱜᱟ ᱵᱩᱨᱩ ᱰᱩ ᱨᱮ ᱚᱱᱠᱟ ᱵᱮᱱ ᱟᱹᱭᱠᱟᱹᱣ ᱵᱟᱲᱟ ᱟᱠᱟᱫᱟ ᱥᱮ, ᱧᱮᱞ ᱵᱟᱲᱟ ᱟᱠᱟᱫᱟ ᱡᱮ ᱱᱚᱜᱼᱚᱭ ᱡᱮ, ᱢᱩᱰᱚᱞᱤ ᱦᱩᱭᱩᱜᱼᱟ᱾ ᱢᱩᱟᱰᱚᱞᱤ ᱫᱚ ᱚᱠᱟᱴᱟᱜ ᱛᱤᱛᱮ ᱵᱚᱱ ᱢᱩᱰᱚᱞᱤᱭᱮᱫ ᱛᱟᱦᱮᱱᱟ᱾ ᱚᱸᱰᱮ ᱡᱟᱦᱟᱸ ᱚᱲᱟᱜ ᱨᱮᱵᱚᱱ ᱢᱩᱰᱟᱹᱚᱞᱤᱭᱱᱟ᱾ ᱦᱮᱸ ᱟᱭᱩ ᱛᱟᱠᱚ, ᱥᱮ ᱵᱟᱦᱩ ᱛᱟᱠᱚ ᱥᱮ, ᱡᱷᱟᱭ ᱢᱟᱹᱭ ᱛᱠᱚ ᱠᱚ ᱢᱩᱰᱚᱞᱤ ᱛᱟᱰᱚᱱᱟ ᱚᱱᱟ ᱢᱚᱱᱰᱚᱞᱤ, ᱟᱨ ᱱᱚᱣᱟ ᱢᱚᱱᱰᱚᱞᱤᱭᱟ-ᱜ, ᱚᱱᱠᱟᱱᱟᱜ ᱛᱚᱯᱷᱟᱛ ᱫᱚ ᱪᱮᱫ ᱞᱮᱠᱟ ᱛᱟᱦᱮᱱ ᱛᱟᱵᱚᱱᱟ?
ᱦᱮᱸ ᱛᱚᱯᱷᱟᱛ ᱫᱚ ᱚᱱᱟ ᱫᱚ, ᱞᱟᱹᱭ ᱜᱟᱱᱚᱜᱼᱟ᱾
ᱦᱮᱸ
ᱩᱸᱻ
ᱟᱨ ᱡᱩᱫᱤ ᱵᱮᱱ ᱩᱭᱦᱟᱹᱨᱮᱫ ᱠᱷᱟᱡ ᱾
ᱵᱟᱠᱷᱟ ᱫᱚ ᱩᱭᱦᱟᱹᱨ ᱫᱚ ᱵᱟᱝᱞᱤᱧ ᱧᱟᱢ ᱟᱠᱟᱫᱟ ᱦᱮᱸ ᱾
ᱚᱻ
ᱦᱮᱸ ᱥᱮ ᱵᱟᱝᱞᱤᱧ ᱩᱭᱦᱟᱹᱨ ᱠᱮᱫᱟ ᱟᱵᱮᱱ ᱜᱮ ᱡᱩᱫᱤ ᱵᱮᱱ ᱵᱟᱲᱟᱭ ᱠᱷᱟᱡ ᱾
ᱦᱚᱭ ᱦᱚᱭ ᱦᱚᱭ ᱦᱚᱭ ᱟᱫᱚ ᱟᱹᱞᱤᱧ ᱦᱟᱸᱜ ᱚᱱᱠᱟᱞᱤᱧ ᱩᱭᱦᱟᱹᱨ ᱮᱫᱟ ᱟᱫᱚ ᱚᱱᱠᱟ ᱴᱚᱴᱷᱟ ᱠᱚ ᱵᱚᱫᱚᱞᱚᱜ ᱛᱟᱵᱚᱱᱟ ᱥᱮ ᱟᱵᱚ ᱫᱚ ᱟᱫᱚ ᱚᱱᱟ ᱴᱚᱴᱷᱟ ᱠᱚ ᱵᱚᱫᱚᱞᱚᱜ ᱚᱱᱠᱟ ᱨᱚᱲ ᱟᱲᱟᱝ ᱦᱚᱸ ᱵᱚᱫᱚᱞᱚᱜᱼᱟ ᱥᱮ ᱟᱵᱚᱣᱟᱜ ᱡᱟᱦᱟᱸ ᱯᱩᱡᱟᱹ ᱵᱚᱸᱜᱟ ᱵᱩᱨᱩ ᱚᱱᱟ ᱠᱚᱦᱚᱸ ᱵᱚᱫᱚᱞᱚᱜ ᱛᱟᱵᱚᱱᱟ ᱟᱫᱚ ᱟᱞᱮ ᱡᱟᱦᱟᱸ ᱢᱚᱰᱚᱞᱤ ᱠᱟᱛ ᱛᱷᱟ ᱞᱟᱝ ᱨᱚᱲ ᱠᱮᱫᱼᱟ ᱱᱚᱜᱼᱚᱭ ᱡᱮ ᱥᱮᱛᱟᱜ ᱨᱮ ᱟᱵᱮ ᱟᱵᱮᱱ ᱦᱚᱸᱵᱮᱱ ᱞᱟᱹᱭ ᱠᱮᱜᱼᱟ ᱡᱮ ᱥᱮᱛ ᱥᱮᱛᱟᱜ ᱨᱮᱫᱚ ᱢᱟᱹᱭ ᱛᱟᱠᱚ ᱠᱚ ᱥᱮ ᱫᱟᱹᱭ ᱛᱟᱠᱚ ᱥᱮ ᱡᱟᱦᱟᱸᱭ ᱠᱚᱠᱚ ᱛᱟᱦᱮᱱᱟ ᱛᱤᱨᱞᱟᱹ ᱠᱚ ᱩᱱᱠᱩ ᱜᱮ ᱠᱚ ᱦᱮᱸ ᱟᱭᱳ ᱛᱟᱠᱚ ᱩᱱᱠᱩ ᱜᱮᱠᱚ ᱢᱩᱰᱚᱞᱤᱭᱟ ᱾ ᱚᱸᱰᱮ ᱫᱚ ᱚᱱᱟ ᱥᱮᱛᱟᱜ ᱫᱚ ᱚᱱᱟ ᱞᱮᱸᱜᱟ ᱛᱤ ᱛᱮᱠᱚ ᱢᱩᱰᱚᱞᱤᱭᱟ ᱾ ᱟᱫᱚ ᱞᱮᱸᱜᱟ ᱛᱤ ᱛᱮᱠᱚ ᱢᱩᱰᱚᱞᱤᱭᱟ ᱢᱟᱱᱮ ᱩᱞᱴᱟᱹ ᱥᱮᱫ ᱛᱮᱠᱚ ᱟᱹᱪᱩᱨᱟ ᱾ ᱢᱟᱱᱮ ᱛᱤ ᱡᱟᱦᱟᱸ ᱟᱵᱚ ᱫᱚ ᱡᱚᱡᱚᱢ ᱛᱤ ᱥᱮᱫ ᱛᱮ ᱟᱹᱪᱩᱨᱟᱵᱚᱱ ᱥᱮ ᱚᱸᱰᱮ ᱫᱚ ᱞᱮᱸᱜᱟ ᱛᱤ ᱛᱮᱠᱚ ᱟᱹᱪᱩᱨᱟ ᱞᱮᱸᱜᱟ ᱥᱮᱡ ᱛᱮ ᱞᱮᱸᱜᱟ ᱛᱤ ᱛᱮᱠᱚ ᱢᱩᱰᱞᱤᱭᱟ ᱟᱫᱚ ᱞᱮᱸᱜᱟ ᱛᱤ ᱛᱮ ᱥᱮᱪ ᱛᱮᱜᱮ ᱠᱚ ᱚᱱᱠᱟ ᱠᱚ ᱟᱹᱪᱩᱨᱟ ᱦᱮᱸ ᱾ ᱟᱨ ᱡᱟᱦᱟᱸᱭ ᱦᱚᱸᱜᱼᱚᱭ ᱵᱚᱸᱜᱟ ᱵᱳᱨᱳ ᱱᱚᱜᱼᱚᱭ ᱡᱟᱦᱟᱸ ᱮᱸᱻ ᱜᱚᱝᱠᱮ ᱜᱷᱟᱱᱮ ᱯᱷᱳᱱ ᱠᱚ ᱥᱟᱰᱮ ᱠᱟᱱ ᱛᱟᱵᱮᱱᱟ ᱦᱮᱸ ᱱᱟᱥᱮ ᱱᱟᱜ ᱤᱭᱟᱹ ᱜᱮᱫ ᱜᱮᱫ ᱵᱮᱱ ᱵᱟᱠᱷᱟᱡ ᱤᱭᱟᱹᱭ ᱵᱮᱱ ᱥᱟᱭᱞᱮᱱᱴ ᱵᱮᱱ ᱾ ᱚᱸᱻ ᱦᱮᱸ ᱾ ᱟᱫᱚ ᱦᱚᱜᱼᱚᱭ ᱱᱚᱜᱼᱚᱭ ᱡᱟᱦᱟᱸ ᱵᱚᱸᱜᱟ ᱵᱩᱨᱩ ᱠᱚᱨᱮ ᱡᱟᱦᱟᱸ ᱢᱩᱰᱞᱤ ᱦᱩᱭᱩᱜ ᱡᱮ ᱱᱟᱭᱠᱮ ᱵᱟᱵᱟ ᱥᱮ ᱡᱟᱦᱟᱸᱭ ᱵᱚᱸᱜᱟᱭ ᱛᱟᱵᱚᱱ ᱟᱵᱚ ᱟᱸᱡᱚᱢᱮᱜ-ᱟ ᱵᱮᱱ? ᱦᱮᱞᱳ ᱦᱮᱞᱳ ᱜᱚᱝᱠᱮ ᱾ ᱜᱚᱢᱠᱮ ᱨᱚᱲ ᱵᱮᱱ ᱟᱸᱡᱚᱢᱮᱜ-ᱟ ᱟᱹᱞᱤᱧ ᱪᱮᱫ ᱞᱤᱧ ᱨᱚᱲᱮᱫᱼᱟ? ᱜᱚᱝᱠᱮ ᱡᱩᱫᱤ ᱨᱚᱲ ᱠᱚᱵᱮᱱ ᱟᱸᱡᱚᱢᱮᱫ ᱠᱷᱟᱱ ᱞᱟᱹᱭ ᱵᱮᱱ? ᱦᱮᱞᱳ ᱜᱚᱢᱠᱮᱻ ᱟᱸᱡᱚᱢᱚᱜ ᱠᱟᱱᱟ ᱨᱚᱲ ᱠᱚ? ᱟᱸᱡᱚᱢ ᱡᱩᱫᱤ ᱟᱸᱡᱚᱢᱚᱜ ᱠᱟᱱ ᱠᱷᱟᱡ ᱛᱟᱦᱚᱞᱮ ᱨᱚᱲ ᱵᱮᱱ? ᱟᱹᱞᱤᱧ ᱫᱚ ᱦᱟᱸᱜ ᱞᱤᱧ ᱨᱚᱲᱮᱫ ᱜᱮᱭᱟ ᱟᱸᱡᱚᱢᱮᱫ ᱪᱚᱝ ᱵᱟᱝ ᱪᱚᱝ ᱦᱟᱸᱜ ᱱᱚᱰᱮ ᱫᱚ ᱵᱟᱝ ᱱᱚᱸᱰᱮ ᱫᱚ ᱵᱟᱝ ᱵᱩᱡᱩᱜ ᱠᱟᱱᱟ ᱟᱸᱡᱚᱢᱚᱜ ᱠᱟᱱ ᱪᱚ ᱵᱟᱝ ᱪᱚ ᱦᱟᱸᱜ ᱟᱹᱞᱤᱧ ᱴᱷᱮᱡ ᱫᱚ ᱦᱟᱸᱜ ᱦᱮᱸ ᱱᱚᱰᱮ ᱫᱚ ᱟᱹᱣᱨᱤ ᱜᱮᱫᱚᱜ-ᱟ ᱜᱮᱫ ᱫᱚ ᱟᱫᱚ ᱟᱵᱮᱱ ᱫᱚᱵᱮᱱ ᱟᱸᱡᱚᱢᱮᱫ ᱪᱚ ᱵᱟᱝ ᱪᱚ ᱾ ᱵᱟᱹᱞᱤᱧ ᱵᱩᱡᱽ ᱫᱟᱲᱮᱭᱟᱜ ᱠᱟᱱᱟ ᱾ ᱜᱚᱝᱠᱮ ᱡᱩᱫᱤ ᱞᱟᱭᱤᱱ ᱠᱚᱨᱮ ᱢᱮᱱᱟᱜ ᱵᱮᱱᱟ ᱛᱟᱦᱚᱞᱮ ᱠᱷᱟᱱ ᱫᱚ ᱱᱟᱥᱮᱱᱟᱜ ᱛᱮᱞᱟ ᱠᱚ ᱮᱢᱟᱞᱤᱧ ᱵᱮᱱ?
ᱦᱮᱸ ᱜᱚᱝᱠᱮ ᱟᱸᱡᱚᱢᱚᱜ ᱠᱟᱱᱟ ᱱᱤᱛᱚᱜ?
ᱦᱚᱭ ᱦᱚᱭ ᱟᱸᱡᱚᱢᱚᱜ ᱠᱟᱱᱟ ᱟᱭᱢᱟ ᱜᱷᱟᱹᱲᱤᱡ ᱵᱮᱱ ᱛᱷᱤᱨ ᱞᱮᱱᱟ ᱾
ᱚᱻ ᱦᱟᱯᱮ ᱢᱟᱱᱮ ᱵᱟᱹᱞᱤᱧ ᱵᱩᱡᱽ ᱫᱟᱲᱮ ᱠᱟᱣᱫᱟ ᱪᱤᱠᱟᱹᱭᱮᱱ ᱪᱚᱝ ᱾ ᱟᱫᱚ ᱚᱱᱟ ᱵᱷᱚ ᱵᱷᱚ ᱞᱤᱧ ᱥᱟᱭ ᱞᱮᱱᱰ ᱠᱮᱫᱟ ᱟᱫᱚ ᱠᱷᱟᱡ ᱫᱚ ᱥᱟᱭᱞᱮᱱᱰ ᱟᱫᱚ ᱚᱱᱟ ᱵᱟᱝ ᱠᱟᱴᱟ ᱫᱷᱟᱹᱨᱤᱡ ᱵᱟᱝ ᱨᱚᱲ ᱵᱟᱝᱜᱮ ᱟᱹᱞᱤᱧ ᱫᱚᱞᱤᱧ ᱦᱮᱞᱳ ᱦᱮᱞᱳ ᱠᱟᱱ ᱛᱟᱦᱮᱸᱫ ᱟᱵᱮᱱᱟᱜ ᱠᱟᱛ ᱠᱟᱛᱷᱟ ᱫᱚ ᱡᱚᱛᱚ ᱜᱮᱞᱤᱧ ᱟᱸᱡᱚᱢᱮᱫ ᱛᱟᱦᱮᱫ ᱾
ᱦᱮᱸ ᱦᱮᱸ ᱦᱮᱸ ᱦᱮᱸ ᱟᱫᱚ ᱚᱱᱠᱟ ᱜᱮ ᱦᱩᱭᱩᱜᱼᱟ ᱮᱴᱠᱮᱴᱚᱬᱮ ᱯᱷᱳᱱ ᱠᱚᱨᱮ ᱦᱚᱸ ᱚᱱᱠᱟ ᱦᱩᱭ ᱵᱟᱲᱟᱜ ᱛᱟᱦᱮᱱ ᱜᱮᱭᱟ ᱾ ᱦᱮᱸ ᱾
ᱦᱮᱞᱳ᱾ ᱟᱸᱡᱚᱢᱚᱜ ᱠᱟᱱᱟ ᱜᱚᱝᱠᱮ? ᱦᱮᱞᱳ ᱾
ᱦᱮᱸ ᱢᱮᱱᱫᱟᱹᱞ ᱨᱚᱲ ᱟᱸᱡᱚᱢᱚᱜ ᱠᱟᱱᱟ ᱱᱤᱛᱳᱜ?
ᱦᱮᱸ ᱱᱤᱛ ᱟᱸᱡᱚᱢᱚᱜ ᱠᱟᱱᱟ ᱾
ᱚ ᱦᱮᱸ ᱟᱫᱚ ᱦᱮᱸ ᱟᱫᱚᱢ ᱥᱚᱢᱚᱭ ᱪᱤᱠᱟ ᱠᱚᱫᱚ ᱯᱷᱳᱱ ᱠᱚ ᱚᱱᱠᱟ ᱮᱸ ᱚᱱᱠᱟ ᱞᱟᱦᱟᱛᱮ ᱚᱱᱠᱟ ᱵᱟᱲᱟᱣ ᱟᱠᱟᱱ ᱜᱮᱭᱟ ᱟᱫᱚ ᱱᱚᱜᱚᱭ ᱫᱟᱜ ᱨᱤᱢᱤᱞ ᱵᱟᱲᱟᱭᱟ ᱥᱮ ᱟᱫᱚᱢ ᱚᱠᱟᱴᱷᱮᱱ ᱚᱱᱟ ᱠᱟᱛᱷᱟ ᱞᱟᱝ ᱨᱚᱲᱮᱫ ᱛᱟᱦᱮᱱᱟ ᱱᱚᱜ ᱚᱭ ᱡᱮᱸ ᱚᱰᱮ ᱢᱩᱰᱩᱞᱤ ᱦᱩᱭᱩᱜᱼᱟ ᱚᱸᱰᱮ ᱢᱩᱰᱩᱞ ᱫᱮ ᱡᱟᱦᱟᱸᱴᱮᱜ ᱵᱚᱸᱜᱟ ᱵᱩᱨᱩ ᱵᱚᱸᱜᱟ ᱵᱩᱨᱩ ᱦᱩᱭᱩᱜ ᱛᱟᱵᱚᱱ ᱡᱮᱢᱚᱱ ᱟᱵᱚ ᱵᱤᱫᱩ ᱪᱟᱸᱫᱟᱱ ᱵᱚᱱᱫᱟᱹ ᱟᱸ ᱵᱚᱸᱜᱟ ᱥᱮ ᱟᱨᱚ ᱦᱩᱸ ᱡᱟᱦᱮᱨ ᱠᱚᱨᱮ ᱵᱚᱸᱜᱟ ᱦᱩᱭᱩᱜᱼᱟ ᱥᱮ ᱟᱨᱚ ᱱᱚᱜᱼᱚᱭ ᱦᱩᱞ ᱢᱟᱦᱟ ᱠᱚᱨᱮ ᱵᱚᱸᱜᱟ ᱵᱩᱨᱩ ᱦᱩᱭᱩᱜᱼᱟ ᱚᱸᱰᱮ ᱫᱚ ᱚᱸᱰᱮ ᱡᱚᱡᱚᱢ ᱛᱤ ᱛᱮᱜᱮ ᱤᱭᱟᱹ ᱦᱩᱭᱩᱜᱼᱟ ᱢᱩᱰᱩᱞᱤ ᱦᱩᱭᱩᱜᱼᱟ ᱟᱨ ᱡᱚᱡᱚᱢᱛᱤ ᱛᱮ ᱢᱩᱰᱩᱞᱮᱭᱟ ᱟᱫᱚ ᱚᱱᱟ ᱫᱚ ᱡᱚᱡᱚᱢᱛᱤ ᱥᱮᱫ ᱛᱮᱜᱮ ᱟᱹᱪᱩᱨ ᱛᱟᱦᱮᱱᱟ ᱦᱮᱸ ᱦᱮᱸ ᱦᱮᱸ ᱦᱮᱸ ᱾ ᱟᱫᱚ ᱦᱟᱸᱜ ᱱᱚᱜᱼᱚᱭ ᱟᱫᱚᱞᱤᱧ ᱞᱟᱹᱭ ᱟᱵᱮᱱᱟ ᱟᱵᱮᱱ ᱡᱩᱫᱤ ᱚᱱᱟ ᱠᱚᱨᱮ ᱵᱮᱱ ᱥᱩᱨ ᱥᱩᱯᱩᱨᱟ ᱟᱫᱚ ᱦᱟᱸᱜ ᱧᱮᱞ ᱵᱮᱱ ᱦᱮᱸ ᱚᱱᱮ ᱪᱮᱫ ᱞᱮᱠᱟ ᱫᱟᱠᱚ ᱦᱮᱸ ᱦᱳᱭ ᱵᱟᱝ ᱵᱟᱲᱟᱭ ᱠᱚᱫᱚ ᱵᱟᱝ ᱞᱟᱹᱭ ᱪᱷᱟᱲᱟ ᱟᱠᱚ ᱦᱮᱸ ᱦᱮᱸ ᱾
ᱦᱮᱸ ᱟᱫᱚ ᱱᱚᱣᱟ ᱠᱚ ᱠᱟᱛᱷᱟ ᱵᱟᱝᱵᱚᱱ ᱟᱵᱚ ᱵᱟᱝᱵᱚᱱ ᱜᱟᱞᱚᱪ ᱞᱮᱠᱷᱟᱡ ᱟᱫᱚ ᱚᱱᱟ ᱫᱚ ᱮᱸ ᱟᱫ ᱨᱮᱜᱮ ᱛᱟᱦᱮᱱ ᱠᱟᱱᱟ ᱥᱮ ᱦᱮᱸ
ᱨᱮᱜᱮ ᱦᱚᱸᱜᱼᱚᱭ ᱡᱮ ᱟᱹᱞᱤᱧ ᱞᱤᱧ ᱞᱟᱹᱭᱟᱫ ᱵᱮᱱᱟ ᱟᱫᱚ ᱦᱟᱸᱜ ᱟ ᱫᱤᱥᱟᱹ ᱦᱟᱸᱜ ᱛᱟᱦᱮᱱ ᱛᱟᱵᱮᱱᱟ ᱟᱫᱚ ᱡᱟᱦᱟᱸ ᱛᱤᱥ ᱚᱱᱠᱟ ᱢᱩᱰᱟᱹᱞᱤ ᱦᱩᱭᱩᱜ ᱜᱮᱭᱟ ᱧᱮᱞᱟᱵᱮᱱ ᱠᱚᱭᱚᱜ ᱟᱵᱮᱱ ᱦᱮᱸ ᱦᱚᱲ ᱠᱚᱦᱚᱸ ᱵᱮᱱ ᱚᱱᱟ ᱠᱩᱞᱤ ᱞᱟᱦᱟᱨᱮ ᱦᱚᱲ ᱦᱚᱲ ᱠᱚᱦᱚᱸ ᱵᱮᱱ ᱠᱩᱞᱤ ᱠᱚᱣᱟ ᱟᱨ ᱡᱟᱦᱟᱸᱭ ᱚᱱᱠᱟ ᱢᱟᱨᱮ ᱦᱟᱯᱲᱟᱢ ᱠᱚ ᱢᱮᱱᱟᱜ ᱠᱚᱣᱟ ᱟᱥᱟᱭᱟᱭ ᱡᱟᱦᱟᱸᱭ ᱠᱚᱵᱮᱱ ᱢᱚᱱᱮᱭᱟ ᱦᱮᱸ ᱱᱩᱭ ᱴᱷᱮᱡ ᱫᱚ ᱡᱟᱹᱱᱤᱡ ᱮ ᱵᱟᱰᱟᱭ ᱵᱟᱲᱟ ᱜᱮᱭᱟ ᱟᱫᱚ ᱛᱟᱦᱚᱞᱮ ᱚᱱᱠᱟᱱ ᱠᱚᱦᱚᱸ ᱵᱮᱱ ᱠᱩᱞᱤ ᱵᱟᱲᱟ ᱠᱚᱣᱟ ᱡᱟᱦᱟᱸᱭ ᱠᱚ ᱢᱮᱱᱟᱜ ᱠᱚ ᱦᱮᱸ ᱟᱨᱚ ᱵᱟᱲᱟᱭ ᱥᱟᱱᱟ ᱵᱮᱱᱟ ᱥᱮ ᱦᱚᱸᱜᱚᱭ ᱟᱹᱞᱤᱧ ᱞᱤᱧ ᱞᱟᱹᱭᱟᱜ ᱵᱮᱱᱟ ᱱᱚᱝ ᱚᱠᱟ ᱨᱮ ᱢᱤᱫᱚᱜ ᱠᱟᱱᱟ ᱥᱮ ᱵᱟᱝ ᱥᱮ ᱟᱱ ᱟ ᱟᱱ ᱚᱱᱛᱮ ᱫᱚ ᱚᱱᱠᱟ ᱟᱞᱟᱫ ᱚᱠᱟ ᱵᱷᱮᱜᱟᱨ ᱧᱚᱜᱚᱜ ᱠᱟᱱᱟ
ᱦᱮᱸ ᱦᱮᱸ ᱾
ᱟᱨ ᱦᱚᱸᱜᱼᱚᱭ ᱟᱨᱚ ᱵᱚᱸᱜᱟ ᱵᱩᱨᱩ ᱵᱚᱸᱜᱟ ᱵᱩᱨᱩ ᱛᱟᱦᱚᱞᱮ ᱵᱚᱸᱜᱟ ᱵᱩᱨᱩ ᱵᱚᱸᱜᱟ ᱵᱩᱨᱩ ᱚᱱᱟ ᱵᱚᱸᱜᱟ ᱠᱚᱵᱚᱱ ᱧᱮᱞ ᱵᱟᱲᱟ ᱠᱟᱜᱼᱟ ᱪᱮᱸ ᱪᱮᱫ ᱞᱮᱠᱟ ᱠᱚ ᱵᱚᱸᱜᱟᱭ ᱛᱟᱵᱚᱱᱟ ᱟᱵᱚ ᱫᱚ,
ᱟᱫᱚ ᱦᱩᱭ ᱠᱟᱱ ᱜᱮᱭᱟ ᱾
ᱚ ᱚᱱᱠᱟ ᱛᱟᱦᱞᱮ ᱟᱵᱚ ᱡᱮ ᱱᱚᱜᱼᱚᱭ ᱩᱯᱟᱹᱥ ᱠᱟᱛᱮᱫ ᱩᱯᱟᱹᱥ ᱩᱯᱟᱹᱥ ᱠᱟᱛᱮ‌ ᱵᱚᱱ ᱛᱟᱦᱮᱱᱟ ᱚᱱᱟ ᱵᱚᱸᱜᱟ ᱟᱹᱣᱨᱤ ᱦᱩᱭᱩᱜ ᱵᱷᱳᱨ ᱫᱚ ᱚᱝᱠᱟ ᱩᱯᱟᱹᱥ ᱵᱟᱲᱟᱣ ᱟᱠᱟᱫ ᱪᱚᱵᱮᱱ ᱵᱟᱝ ᱪᱚ ᱦᱟᱸᱜ ᱾
ᱦᱮᱸ ᱩᱯᱟᱹᱥ ᱵᱟᱲᱟ ᱫᱚ ᱦᱟᱸᱜ ᱦᱩᱭ ᱠᱟᱱᱟ ᱦᱟᱸᱜ ᱟᱫᱚ ᱮᱸ ᱮᱸ ᱱᱚᱝᱠᱟ ᱮᱸ ᱡᱟᱦᱮᱨ ᱯᱩᱡᱟᱹ ᱥᱚᱢᱚᱭ ᱫᱚ ᱦᱟᱸᱜ ᱚᱱᱠᱟ ᱞᱮᱠᱟ ᱫᱚ ᱮᱸ ᱵᱟᱝ ᱧᱮᱞ ᱵᱟᱲᱟ ᱦᱩᱭ ᱠᱟᱱᱟ ᱦᱟᱸᱜ ᱟᱫᱚ ᱠᱟᱹᱴᱤᱡ ᱨᱮ ᱧᱮᱞ ᱵᱟᱲᱟ ᱦᱩᱭ ᱟᱠᱟᱱᱟ ᱫᱚᱢᱮ ᱠᱟᱹᱴᱤᱡ ᱠᱟᱹᱴᱤᱡ ᱫᱚ ᱵᱟᱝ ᱟᱨᱠᱤ ᱦᱟᱨᱟ ᱧᱚᱜ ᱠᱟᱛᱮᱫ ᱜᱮ ᱛᱟᱨᱯᱚᱨᱮ ᱫᱚ ᱟᱫᱚ ᱚᱱᱠᱟ ᱞᱮᱠᱟ ᱫᱚ ᱵᱟᱝ ᱧᱮᱞ ᱵᱟᱲᱟ ᱦᱩᱭ ᱟᱠᱟᱱᱟ ᱦᱮᱸ ᱾
ᱦᱮᱸ ᱟᱫᱚ ᱚᱸᱰᱮ ᱦᱚᱸ ᱥᱮᱪᱮᱜ ᱚᱱᱠᱟ ᱠᱚ ᱵᱚᱸᱜᱟ ᱵᱩᱨᱩᱭ ᱛᱟᱵᱚᱱᱟ ᱵᱚᱸᱜᱟ ᱵᱩᱨᱩ ᱫᱚ ᱪᱮᱞ ᱠᱟᱜ-ᱟ ᱚᱱᱮ ᱢᱚᱱᱰᱚᱞᱤ ᱠᱟᱛᱷᱟ ᱡᱮ ᱫᱩᱠ ᱠᱚ ᱡᱟᱦᱟᱸ ᱛᱤᱱᱟᱹᱜ ᱟᱫᱮ ᱦᱚᱸᱜ-ᱚᱭ ᱡᱚ ᱵᱚᱸᱜᱟᱭ ᱡᱟᱦᱟᱸᱭ ᱮᱦᱚᱵᱟ ᱵᱚᱸᱜᱟ ᱫᱚ ᱟᱨᱠᱤ ᱚᱸᱰᱮ ᱫᱚ ᱵᱚᱸᱜᱟ ᱫᱚ ᱱᱩᱠᱩ ᱫᱚ ᱦᱚᱸ ᱡᱟᱦᱟᱸᱭ ᱮᱴᱟᱜ ᱠᱚ ᱢᱮᱱᱟᱜ ᱠᱚᱣᱟ ᱩᱱᱠᱩ ᱠᱚᱞᱤᱧ ᱧᱮᱞ ᱵᱟᱲᱟᱣ ᱟᱠᱟᱫ ᱠᱚᱣᱟ ᱩᱱᱠᱩ ᱫᱚ ᱞᱮᱸᱜᱟ ᱥᱮᱡ ᱠᱚ ᱠᱚᱵᱚ ᱵᱚᱦᱚᱜ ᱚᱦᱚᱵᱟ ᱟᱫᱚ ᱟᱵᱚ ᱫᱚ ᱚᱝ ᱠᱟ ᱟᱞᱮ ᱫᱚ ᱱᱚᱰᱮ ᱫᱚ ᱚᱝᱠᱟ ᱥᱟᱹᱨᱤᱜᱮ ᱤᱭᱟᱹ ᱱᱚᱣᱟᱜᱮ ᱦᱮᱸ ᱥᱟᱹᱨᱤ ᱜᱮᱭᱟ ᱥᱮ ᱮᱴᱟᱜ ᱥᱮᱫ ᱫᱚ ᱟᱨᱚ ᱵᱷᱮᱜᱟᱨ ᱜᱮ ᱦᱩᱭᱩᱜ-ᱟ ᱚᱝᱠᱟ ᱵᱚᱸᱜᱟ ᱵᱩᱨᱩ ᱠᱚᱨᱮ ᱵᱟᱝ ᱥᱮᱞᱮᱫ ᱵᱟᱲᱟ ᱦᱩᱭ ᱟᱠᱟᱱᱟ ᱟᱵᱩ ᱚᱝᱠᱟ ᱞᱟᱹᱴᱩᱣᱟᱜ ᱵᱚᱸᱜᱟ ᱵᱩᱨᱩ ᱠᱚᱫᱚ ᱟᱫᱚ ᱱᱚᱰᱮ ᱫᱚ ᱚᱱᱟ ᱵᱚᱸᱜᱟ ᱵᱩᱨᱩ ᱩᱱᱤ ᱮᱦᱚᱵᱟ ᱚᱱᱟ ᱡᱚᱡᱚᱢ ᱟᱵᱚ ᱡᱚᱡᱚᱢ ᱛᱤᱥᱮᱫ ᱠᱷᱚᱡ ᱜᱮ ᱤᱭᱟᱹ ᱡᱚᱡᱚᱢ ᱛᱤᱧ ᱢᱮᱱᱟᱜ-ᱟ ᱚᱱᱟ ᱞᱮᱸᱜᱟ ᱛᱤ ᱥᱮᱫ ᱠᱷᱚᱡ ᱜᱮ ᱮᱦᱚᱵ ᱛᱚᱦᱚᱯ ᱟᱵᱚ ᱵᱚᱸᱜᱟ ᱵᱩᱨᱩ ᱫᱚ ᱦᱩᱸ᱾
ᱦᱩᱸ
ᱡᱟᱦᱮᱨ ᱠᱚᱨᱮ ᱦᱚᱸ ᱥᱮ ᱟᱨᱚ ᱡᱟᱦᱟᱸ ᱚᱱᱟ ᱜᱚᱴ ᱠᱚᱨᱮ ᱡᱟᱦᱟᱸ ᱠᱚᱨᱮ ᱜᱮ ᱵᱚᱸᱜᱟ ᱵᱩᱨᱩ ᱦᱩᱭᱩᱜ
ᱦᱮᱸ ᱦᱮᱸ ᱱᱚᱰᱮ ᱦᱚᱸ ᱚᱝᱠᱟᱜᱮ ᱱᱚᱱᱛᱮ ᱟᱞᱮ ᱱᱚᱰᱮ ᱦᱚᱸ ᱚᱝᱠᱟᱜᱮ ᱞᱮᱸᱜᱟ ᱥᱮᱡ ᱠᱷᱚ ᱜᱮ ᱵᱚᱸᱜᱟ ᱵᱩᱨᱩ ᱫᱚ ᱮᱦᱚᱵᱟᱭ ᱮᱦᱚᱵ ᱫᱚ᱾
ᱦᱮᱸ
ᱦᱩᱸ
ᱟᱫᱚ ᱛᱟᱦᱞᱮ ᱦᱚᱜ-ᱚᱭ ᱡᱟᱦᱮᱨ ᱨᱮ ᱡᱟᱦᱮᱨ ᱨᱮ ᱱᱚᱜ-ᱚᱭ ᱵᱚᱸᱜᱟ ᱵᱩᱨᱩ ᱡᱟᱹᱱᱤᱡ ᱵᱮᱱ ᱪᱟᱞᱟᱣ ᱟᱠᱟᱱ ᱜᱮᱭᱟ ᱡᱟᱦᱮᱨ ᱠᱚᱨᱮ,
ᱦᱮᱸ ᱪᱟᱞᱟᱣ ᱵᱟᱲᱟ ᱦᱩᱭ ᱠᱟᱱ ᱜᱮᱭᱟ᱾
ᱦᱮᱸ ᱟᱫᱚ ᱚᱸᱰᱮ ᱡᱟᱦᱮᱨ ᱨᱮ ᱚᱸᱰᱮ ᱧᱮᱞ ᱦᱩᱭ ᱠᱟᱱᱟ ᱟᱫᱚ ᱤᱧ ᱫᱚ ᱟᱫᱚ ᱡᱟᱦᱟᱸᱭ ᱱᱟᱭᱠᱮ ᱢᱮᱱᱟᱭᱟ ᱩᱱᱤ ᱫᱚ ᱟᱫᱚ ᱚᱝᱠᱟ ᱜᱚᱲᱚᱢ ᱦᱟᱲᱟᱢᱮ ᱦᱩᱭᱩᱜ-ᱟ ᱦᱩᱸ, ᱟᱫᱚ ᱵᱚᱸᱜᱟ ᱵᱩᱨᱩᱭ ᱠᱷᱟᱡ ᱫᱚ ᱤᱧ ᱫᱚᱢᱮ ᱟᱫᱚᱧ ᱠᱩᱞᱤᱭᱟ, ᱟᱫᱚ ᱤᱧ ᱫᱚ ᱦᱮᱸ ᱜᱚᱲᱚᱢᱵᱟ ᱛᱟᱦᱚᱞᱮ ᱱᱚᱜ-ᱚᱭ ᱡᱮᱢ ᱵᱚᱸᱜᱟ ᱠᱮᱫᱟ ᱟᱫᱚ ᱱᱚᱰᱮ ᱫᱚ ᱪᱤᱞᱤ ᱠᱚᱢ ᱵᱚᱸᱜᱟ ᱠᱚ ᱛᱟᱵᱚᱱᱟ ᱱᱚᱜ-ᱚᱭ ᱡᱟᱦᱮᱨ ᱨᱮᱫᱚ ᱪᱤᱞᱤ ᱠᱚ ᱵᱚᱸᱜᱟ ᱠᱚ ᱢᱮᱱᱟᱜ ᱠᱚᱣᱟ? ᱦᱩᱸ, ᱟᱫᱚ ᱚᱱᱠᱟ ᱞᱟᱹᱭ ᱵᱟᱲᱟ ᱤᱧᱟᱹ ᱡᱟᱦᱮᱨ ᱨᱮᱫᱚ ᱥᱟᱱᱟᱢ ᱵᱚᱸᱜᱟ ᱡᱟᱦᱟᱸ ᱛᱤᱱᱟᱹᱜ ᱵᱚᱸᱜᱟ ᱠᱚ ᱢᱮᱱᱟᱜ ᱠᱚᱛᱟ ᱵᱚᱱᱟ ᱢᱤᱜ ᱵᱟᱨ ᱵᱚᱸᱜᱟ ᱵᱟᱫ ᱠᱟᱛᱮᱫ ᱫᱚ ᱥᱟᱱᱟᱢ ᱵᱚᱸᱜᱟ ᱜᱮ ᱱᱚᱰᱮ ᱜᱮ ᱵᱮᱥᱤᱨ ᱵᱷᱟᱜᱽ ᱵᱚᱸᱜᱟ ᱜᱮ ᱟᱵᱚᱨᱮᱱ ᱫᱚ ᱱᱚᱰᱮ ᱢᱮᱱᱟᱜ ᱟᱫᱚ ᱢᱮᱱ ᱪᱤᱞᱤ ᱪᱤᱞᱤ ᱜᱮ ᱵᱟᱹᱱᱩᱜ-ᱟ ᱟᱫᱚ ᱱᱚᱰᱮ ᱫᱚ ᱵᱤᱥᱤ ᱥᱤ ᱫᱚ ᱱᱚᱰᱮ ᱢᱟᱨᱟᱝ ᱵᱩᱨᱩ ᱜᱮᱵᱚᱱ ᱵᱚᱸᱜᱟᱭᱟ ᱡᱟᱦᱟᱸᱭ ᱚᱱᱟ ᱡᱟᱦᱮᱨ ᱟᱭᱳ ᱡᱟᱦᱟᱸᱭ
ᱦᱩᱸ
ᱡᱟᱦᱮᱨ ᱵᱟᱵᱟ ᱩᱱᱤ ᱜᱮ ᱢᱟᱨᱟᱝ ᱵᱩᱨᱩ ᱠᱟᱱᱟᱭ᱾ᱦᱮᱸ ᱟᱨ ᱡᱟᱦᱟᱸᱭ ᱡᱟᱦᱮᱨ ᱟᱭᱳ ᱠᱟᱱᱟᱭ, ᱦᱩᱸ ᱩᱱᱠᱤᱱ ᱜᱮ ᱵᱤᱥᱤ ᱵᱚᱸᱜᱟ ᱵᱩᱨᱩ ᱦᱩᱭᱩᱜ-ᱟ ᱥᱟᱶᱛᱮ ᱩᱱᱠᱩ ᱢᱚᱬᱮ ᱠᱚ ᱛᱩᱨᱩᱭ ᱠᱚ ᱩᱱᱠᱩ ᱠᱚ ᱠᱚ ᱛᱟᱦᱮᱸᱱᱟ ᱦᱮᱸ ᱟᱫᱚ ᱦᱚᱸᱜ-ᱚᱭ ᱟᱫᱚ ᱜᱚᱸᱥᱟᱭ, ᱜᱚᱸᱥᱟᱭ ᱜᱚᱸᱥᱟᱭ ᱵᱚᱸᱜᱟᱢ ᱟᱸᱡᱚᱢ ᱟᱠᱟᱜ ᱜᱮᱭᱟ ᱛᱚ?
ᱦᱮᱸ ᱟᱸᱡᱚᱢ ᱦᱩᱭ ᱠᱟᱱᱟ᱾
ᱦᱳᱭ ᱩᱱᱤ ᱛᱟᱦᱚᱞᱮ ᱜᱚᱸᱥᱟᱭ ᱫᱚ ᱟᱯᱮᱫᱚ ᱚᱠᱟ ᱨᱮᱯᱮ ᱵᱚᱸᱜᱟᱭᱟ ᱡᱟᱦᱮᱨ ᱨᱮᱥᱮ ᱥᱮ ᱮᱴᱟᱜ ᱠᱚᱨᱮ? ᱜᱚᱸᱥᱟᱭ ᱵᱚᱸᱜᱟ ᱢᱮᱱᱟᱭ ᱛᱟᱵᱩᱱᱟ ᱟᱵᱩᱨᱮᱱ,
ᱦᱮ ᱚᱱᱟ ᱫᱚ ᱟᱸᱡᱚᱢ ᱦᱩᱭ ᱠᱟᱱᱟ ᱟᱫᱚ ᱚᱱᱠᱟ ᱞᱮᱠᱟ ᱫᱚ ᱵᱟᱰᱟᱭ ᱵᱟᱹᱱᱩᱜ-ᱟ ᱚᱱᱟ ᱫᱚ ᱜᱚᱝᱠᱮ ᱩᱱᱟᱹᱜ ᱫᱚ᱾
ᱚ ᱟᱪᱪᱷᱟ ᱦᱮᱸ ᱟᱫᱚ ᱜᱚᱸᱥᱟᱭ ᱵᱚᱸᱜᱟ ᱫᱚ ᱟᱞᱮ ᱫᱚ ᱜᱚᱝᱠᱮᱧ ᱞᱟᱹᱭᱟᱢ ᱠᱟᱱᱟ ᱦᱚᱸᱜ-ᱚᱭ ᱫᱟᱸᱥᱟᱭ ᱫᱟᱸᱥᱟᱭ ᱯᱮ ᱮᱱᱮᱡ-ᱟ?
ᱦᱮᱸ ᱫᱟᱸᱥᱟᱭ ᱫᱚ᱾ ᱮᱻ ᱱᱚᱸᱰᱮ ᱫᱚ ᱵᱟᱝᱞᱮ ᱮᱱᱮᱡ-ᱟ ᱴᱚᱞᱟ ᱯᱟᱲᱟ ᱠᱚᱨᱮ ᱠᱚ ᱮᱱᱮᱡ ᱜᱮᱭᱟ ᱟᱫᱚ ᱱᱚᱰᱮ ᱫᱚ ᱟᱹᱰᱤ ᱫᱤᱱ ᱨᱮ᱾ ᱪᱟᱵᱟ ᱟᱠᱟᱱᱟ ᱜᱩᱨᱩ ᱦᱚᱸᱭ ᱜᱚᱛᱚᱭᱱᱟ ᱚᱱᱟ ᱯᱚᱨᱮ ᱫᱚ ᱟᱫᱚ ᱵᱟᱝᱠᱚ ᱮᱱᱮᱡ ᱵᱟᱲᱟ ᱟᱠᱟᱫ ᱜᱮᱭᱟ᱾
ᱟᱞᱮ ᱫᱚ ᱦᱩᱰᱤᱧ ᱛᱟᱦᱮᱸ ᱠᱷᱚᱡ ᱜᱮ ᱱᱚᱸᱰᱮ ᱫᱚ ᱫᱟᱸᱥᱟᱭ ᱫᱚ ᱟᱨᱠᱤ ᱵᱚᱱᱫᱚ ᱞᱮᱠᱟ ᱜᱮ᱾ ᱟᱫᱚ ᱚᱝᱠᱟ ᱞᱮᱠᱟ ᱫᱚ ᱮᱱᱮᱡ ᱵᱟᱲᱟ ᱫᱚ ᱵᱟᱝ ᱦᱩᱭ ᱠᱟᱱ᱾
ᱦᱮᱸ ᱫᱟᱸᱥᱟᱭ ᱮᱱᱮᱡ ᱠᱚᱫᱚᱢ ᱪᱟᱞᱟᱣ ᱵᱟᱲᱟ ᱞᱮᱱ ᱪᱚ ᱵᱟᱝ ᱪᱚ᱾
ᱮᱸᱻ ᱵᱟᱝ ᱪᱟᱞᱟᱣ ᱵᱟᱲᱟ ᱦᱩᱭ ᱠᱟᱱᱟ ᱚᱱᱠᱟ ᱞᱮᱠᱟ‌ ᱫᱟᱸᱥᱟᱭ ᱮᱱᱮᱜ ᱟᱫᱚ ᱱᱚᱝᱠᱟᱼᱼ ᱮᱸ ᱟᱵᱚ ᱤᱭᱟᱹ ᱠᱚᱨᱮ ᱜᱮ ᱢᱤᱫ ᱵᱟᱨ ᱮᱱᱮᱡ ᱵᱟᱲᱟ ᱦᱩᱭ ᱠᱟᱱᱟ ᱮᱱᱮᱡᱼᱼ ᱫᱚ ᱵᱟᱝ ᱮᱱᱮᱡ ᱦᱩᱭ ᱠᱟᱱᱟ ᱚᱱᱠᱟ ᱱᱟᱜ ᱫᱚ ᱵᱟᱝ ᱠᱟᱱᱟ ᱮᱸ ᱱᱚᱝᱠᱟ ᱠᱚᱞᱮᱡᱽ᱾ ᱠᱚᱨᱮ ᱮᱸ ᱚᱞᱚᱜ ᱯᱟᱲᱦᱟᱣ ᱡᱤᱭᱚᱱ ᱨᱮ ᱮᱱᱮᱡ ᱵᱟᱲᱟ ᱫᱚ ᱦᱩᱭ ᱠᱟᱱ ᱜᱮᱭᱟ ᱜᱟᱛᱮ ᱠᱚ ᱥᱚᱛᱮᱜ᱾
ᱦᱚᱭ᱾ ᱟᱫᱚ ᱫᱟᱸᱥᱟᱭ ᱵᱚᱸᱜᱟ ᱫᱚ ᱩᱱᱠᱩ ᱛᱚ ᱚᱱᱟ ᱡᱟᱦᱟᱸ ᱟᱵᱚ ᱢᱟᱺᱡᱷᱤ ᱛᱷᱟᱱ ᱢᱮᱱᱟᱜ-ᱟ ᱟᱞᱮ ᱫᱚ ᱚᱸᱰᱮ ᱜᱮ ᱱᱟᱦᱟᱸᱜ ᱞᱮ ᱵᱚᱸᱜᱟ ᱭᱟ ᱡᱟᱦᱮᱨ᱾ ᱨᱮᱫᱚ ᱵᱟᱝ ᱡᱟᱦᱮᱨ ᱨᱮᱫᱚ ᱵᱟᱦᱟ ᱥᱚᱨᱦᱟᱭ ᱚᱱᱟ ᱨᱮᱜᱮ ᱵᱚᱸᱜᱟ ᱵᱳᱨᱳ ᱦᱩᱭᱩᱜ-ᱟ᱾ ᱟᱫᱚ ᱱᱚᱜ-ᱚᱭ ᱫᱟᱸᱥᱟᱭ ᱫᱟᱸᱥᱟᱭ ᱨᱮᱫᱚ ᱚᱸᱰᱮ ᱤᱭᱟᱹ ᱨᱮᱜᱮ ᱦᱩᱭᱩᱜ-ᱟ ᱚᱸᱰᱮ ᱥᱩᱱᱩᱢ᱾ ᱥᱩᱱᱩᱢ ᱥᱤᱸᱫᱩᱨ ᱟᱲᱜᱩ ᱦᱩᱭᱩᱜ-ᱟ ᱚᱱᱟ ᱫᱟᱸᱥᱟᱭ ᱪᱟᱞ ᱦᱮᱸ ᱦᱮᱸ ᱦᱮᱸ ᱫᱟᱸᱥᱟᱭ᱾ ᱫᱟᱬᱟᱱ ᱪᱟᱞᱟᱜ ᱞᱟᱦᱟ ᱨᱮ ᱟᱫᱚ ᱚᱱᱟ ᱠᱚ ᱤᱧ ᱫᱚ ᱫᱚᱢᱮ ᱜᱮ ᱤᱧ ᱫᱩ ᱠᱩᱞᱤ ᱠᱚ ᱛᱮᱦᱮᱱᱟ᱾ ᱦᱮᱸ ᱧᱮᱞ ᱞᱮᱠᱷᱟᱡ ᱜᱮ ᱤᱧ ᱫᱚ ᱫᱚᱢᱮ ᱠᱩᱞᱤ ᱫᱚᱢᱮ ᱵᱟᱰᱟᱭ ᱥᱟᱱᱟᱹᱧᱟ ᱦᱮᱸ ᱡᱟᱦᱟᱸ ᱱᱟᱜ ᱜᱮ᱾ ᱦᱮᱸ ᱟᱫᱚ ᱚᱱᱠᱟ ᱜᱮᱠᱚᱧ ᱠᱩᱞᱤ ᱠᱚᱣᱟ ᱡᱮ ᱦᱚᱸᱜ-ᱚᱭ ᱡᱮ ᱟᱵᱚ ᱥᱩᱱᱩᱢ ᱥᱤᱸᱫᱩᱨ ᱵᱚᱱ ᱟᱜᱩᱭᱟ᱾ ᱛᱚ ᱪᱮᱫᱟᱜ ᱵᱚᱱ ᱟᱬᱜᱚᱭᱟ ᱟᱫᱚᱭ ᱢᱮᱱᱫᱟ ᱱᱚᱣᱟ᱾ ᱥᱩᱱᱩᱢ‌ ᱥᱤᱸᱫᱩᱨ ᱫᱚ ᱫᱟ ᱡᱟᱦᱟᱸᱭ ᱩᱱᱤ ᱫᱟᱥᱟᱸᱭ ᱢᱮᱱᱟᱭ ᱛᱟᱵᱚᱱᱟ ᱫᱟᱥᱟᱸᱭ ᱜᱩᱨᱩ ᱩᱱᱤᱭ ᱟᱲᱜᱩ᱾ ᱡᱩᱜ-ᱟ ᱟᱵᱚ ᱱᱚᱰᱮ ᱟᱫᱚᱭ ᱢᱮᱱ ᱫᱟ ᱟᱬᱜᱩ ᱠᱟᱛᱮᱜ ᱱᱩᱭ ᱫᱚᱼᱼ ᱦᱮᱸ ᱟᱬᱜᱩ ᱠᱟᱛᱮᱜ ᱦᱩᱭᱩᱜ-ᱟ ᱟᱲᱜ ᱞᱟᱹᱭᱟᱭ ᱦᱩᱭᱩᱜ-ᱟ ᱫᱟᱥᱟᱸᱭ ᱫᱟᱬᱟᱱ ᱞᱮ ᱪᱟᱞᱟᱜ ᱠᱟᱱᱟ ᱢᱮᱱᱼᱼ ᱟᱨ ᱫᱟᱥᱟᱸᱭᱼᱼ ᱦᱮᱸ ᱟᱨ ᱫᱟᱸᱥᱟᱭ ᱫᱟᱬᱟᱱ ᱪᱟᱞᱟᱣ ᱠᱟᱛᱮᱜ ᱟᱨᱦᱚᱸ ᱩᱱᱤ ᱫᱚ ᱟᱨᱦᱚᱸ ᱡᱚᱢ ᱧᱩᱭ ᱠᱷᱚᱠᱚᱭᱟ᱾